ᱦᱮᱸ ᱡᱚᱦᱟᱨ ᱜᱮ ᱫᱤᱭᱮ ᱡᱚᱢ ᱵᱟᱲᱟ ᱦᱩᱭᱱᱟ?
ᱡᱚᱢ ᱵᱟᱲᱟ ᱫᱚ ᱦᱩᱭᱱᱟ ᱟᱢᱜᱮ ᱞᱟᱹᱭ ᱛᱟᱵᱚᱱ ᱢᱮ ᱪᱮᱫ ᱞᱮᱠᱟᱢ ᱡᱚᱢ ᱠᱮᱫᱟ ᱡᱚᱢ ᱵᱟᱲᱟ ᱠᱮᱫᱟ ᱯᱮ ᱥᱮ ᱵᱟᱝ?
ᱦᱮᱸ ᱟᱞᱮ ᱫᱚ ᱱᱤᱛᱚᱜ ᱫᱚ ᱨᱩᱴᱤ ᱠᱚ ᱡᱚᱢ ᱵᱟᱲᱟ ᱠᱟᱛᱮᱜ ᱱᱚᱜᱚᱭ ᱱᱤᱛᱚᱜ ᱫᱩᱲᱩᱵ ᱵᱟᱲᱟ ᱦᱩᱭ ᱟᱠᱟᱱᱟ, ᱟᱨ ᱡᱟᱜᱮ ᱴᱩᱠᱴᱟᱠ ᱦᱟᱱᱟ ᱱᱟᱣᱟ ᱚᱞ ᱵᱟᱲᱟ ᱦᱩᱭᱩᱜ ᱠᱟᱱᱟ᱾
ᱟᱫᱚ ᱛᱚᱵᱮ ᱛᱤᱦᱤᱧ ᱫᱚ ᱪᱮᱫ ᱴᱚᱯᱤᱠ ᱱᱤᱭᱮᱞᱟᱝ ᱜᱟᱞᱢᱟᱨᱟᱜ-ᱟ?
ᱛᱤᱦᱤᱧ ᱫᱚ ᱟᱵᱚᱣᱟᱜ ᱡᱟᱦᱟᱸ ᱡᱟᱦᱟᱸ ᱛᱤᱱᱟᱜ ᱳᱭᱛᱤᱦᱟᱥᱤᱠ ᱥᱮ ᱦᱮ ᱚᱱᱟ ᱡᱤᱱᱤᱥ ᱠᱚ ᱢᱮᱱᱟᱜ ᱠᱟᱫ ᱛᱟᱵᱚᱱᱟ, ᱪᱮᱫ ᱠᱚᱡ ᱚᱱᱟ ᱠᱚᱡ ᱱᱤᱭᱟᱹ ᱜᱮᱞᱟᱝ ᱜᱟᱞᱢᱟᱨᱟᱜ-ᱟ᱾ ᱡᱮᱢᱚᱱ ᱦᱚᱳᱭᱛᱳ ᱟᱵᱚ ᱡᱟᱦᱟᱸ ᱚᱱᱟ ᱥᱤᱫᱩ ᱠᱟᱱᱩ ᱢᱮᱱᱟᱜ ᱠᱟᱜ ᱠᱤᱱᱟᱹ᱾ ᱱᱚᱝᱠᱟᱱ ᱡᱟᱦᱟᱸ ᱜᱷᱚᱴᱚᱱᱟ ᱠᱚ ᱜᱷᱚᱴᱟᱣ ᱵᱟᱲᱟᱣ ᱠᱟᱱᱟ᱾ ᱟᱫᱚ ᱤᱧᱟᱹᱜ ᱢᱤᱫᱴᱮᱡ ᱠᱩᱠᱞᱤ ᱛᱟᱦᱮᱸ ᱠᱟᱱᱟ ᱡᱮ ᱱᱚᱜ-ᱚᱭ ᱡᱮ ᱟᱵᱚ ᱥᱤᱫᱩ ᱠᱟᱹᱱᱩ ᱥᱮ ᱯᱷᱩᱞᱳ ᱡᱷᱟᱱᱚ ᱱᱚᱝᱠᱟ ᱡᱮ ᱡᱟᱦᱟᱸ ᱛᱤᱱᱟᱹᱜ ᱠᱩ ᱞᱟᱹᱲᱦᱟᱹᱭ ᱞᱮᱱᱟ ᱤᱝᱨᱮᱹᱡᱽ ᱵᱤᱨᱩᱫᱽ ᱨᱮ᱾ ᱟᱫᱚ ᱱᱩᱠᱩ ᱱᱩᱠᱩ ᱫᱚ ᱛᱤᱱᱟᱹᱜ-ᱴᱟ ᱟᱨᱠᱤ ᱮᱱᱮᱢ ᱛᱟᱦᱮᱸ ᱠᱟᱱ ᱛᱟᱠᱚᱣᱟ ᱞᱟᱹᱲᱦᱟᱹᱭ ᱨᱮ? ᱟᱫᱚ ᱱᱚᱣᱟ ᱠᱚᱫᱚ ᱟᱵᱚᱣᱟᱜ ᱯᱩᱛᱷᱤ ᱯᱚᱛᱚᱵ ᱠᱚ ᱨᱮᱫᱚ ᱵᱟᱹᱱᱩᱜ ᱠᱟᱫᱟ᱾ ᱢᱮᱱᱠᱷᱟᱱ ᱟᱵᱚ ᱫᱚ ᱡᱚᱛᱚ ᱦᱚᱲ ᱜᱮᱵᱚ ᱵᱟᱲᱟᱭᱟ ᱡᱮ ᱱᱩᱠᱩ ᱫᱚᱠᱚ ᱞᱟᱹᱲᱦᱟᱹᱭ ᱞᱮᱱ ᱜᱮᱭᱟ᱾ ᱟᱫᱚ ᱱᱚᱣᱟ ᱜᱮᱞᱮ ᱡᱮ ᱛᱤᱱᱟᱹᱜ-ᱴᱟ ᱥᱟᱹᱨᱤᱭᱟ? ᱟᱨ ᱛᱤᱱᱟᱹᱜ-ᱴᱟ ᱮᱲᱮᱣᱟ ᱱᱚᱣᱟ ᱠᱟᱹᱴᱤᱡ ᱮᱢ ᱞᱟᱹᱭ ᱫᱟᱲᱮᱭᱟᱜ ᱠᱷᱟᱡ᱾ ᱪᱷᱟᱛᱤᱠᱟᱜ ᱮᱱᱮᱢ ᱛᱟᱦᱮᱸᱠᱟᱱ ᱛᱟᱠᱚᱣᱟ᱾
ᱱᱚᱣᱟ ᱠᱩᱠᱞᱤ ᱨᱮᱭᱟᱜ ᱮᱸᱜ ᱛᱮᱞᱟ ᱫᱚ ᱤᱧᱫᱚ ᱵᱟᱹᱧ ᱧᱮᱞ ᱵᱟᱲᱟᱣ ᱠᱟᱫᱟ ᱥᱮ ᱵᱟᱹᱧ ᱯᱟᱲᱦᱟᱣ ᱠᱟᱫᱟ᱾ ᱥᱮ ᱵᱟᱠᱚ ᱞᱟᱹᱭ ᱠᱟᱫᱤᱧᱟ ᱟᱨ ᱵᱟᱹᱧ ᱟᱸᱡᱚᱢ ᱵᱟᱲᱟᱣ ᱠᱟᱫᱟ, ᱟᱫᱚ ᱚᱱᱟᱛᱮ ᱵᱟᱹᱧ ᱞᱟᱹᱭ ᱫᱟᱲᱮᱭᱟᱜ ᱠᱟᱱᱟ ᱱᱚᱣᱟ ᱫᱚ᱾ ᱡᱩᱫᱤ ᱟᱢᱮᱢ ᱵᱟᱰᱟᱭ ᱮᱱᱠᱷᱟᱱ ᱫᱚᱢ ᱢᱟ, ᱢᱟ ᱞᱟᱹᱭ ᱛᱟᱞᱟᱝ ᱢᱮ ᱟᱢᱜᱮ᱾
ᱩᱸ, ᱚ᱾ ᱤᱧᱦᱚᱸ ᱚᱱᱠᱟ ᱮᱸᱻ ᱯᱩᱛᱷᱤ ᱯᱚᱛᱚᱵ ᱨᱮᱫᱚ ᱚᱱᱠᱟ ᱫᱚ ᱵᱟᱹᱱᱩᱜ ᱟᱠᱟᱫ ᱛᱟᱵᱚᱱᱟ ᱛᱚ ᱟᱫᱚ ᱡᱟᱜᱮ ᱡᱟᱦᱟᱸ ᱛᱤᱱᱟᱹᱜ ᱯᱟᱲᱦᱟᱣ ᱵᱟᱲᱟ ᱦᱩᱭ ᱠᱟᱱᱟ, ᱚᱱᱟ ᱛᱮᱜᱤᱧ ᱵᱟᱲᱟᱭ ᱧᱟᱢ ᱠᱟᱫᱟ ᱡᱮ ᱵᱟᱝᱢᱟ ᱥᱟᱹᱨᱤᱜᱮ ᱟᱹᱰᱤ ᱞᱟᱴ ᱡᱚᱛᱚ ᱜᱮ ᱩᱸᱻ ᱡᱟᱦᱟᱸ ᱤᱝᱨᱮᱹᱡᱽ ᱵᱤᱨᱩᱫᱽ ᱨᱮᱠᱚ ᱞᱟᱹᱲᱦᱟᱹᱭ ᱞᱮᱱᱟ᱾ ᱡᱮᱢᱚᱱ ᱟᱸᱡᱚᱢᱚᱜ-ᱟ ᱡᱮ ᱡᱷᱟᱲᱠᱷᱚᱱᱰ ᱢᱤᱫᱴᱮᱡ ᱡᱟᱭᱜᱟ ᱢᱮᱱᱟᱜ ᱠᱟᱫᱟ ᱡᱟᱦᱟᱸ ᱫᱚ ᱥᱟᱱ ᱥᱟᱱᱛᱟᱲ ᱠᱟᱴᱟ ᱯᱩᱠᱩᱨ ᱠᱚ ᱢᱮᱛᱟᱜ ᱠᱟᱱᱟ ᱚᱸᱰᱮ ᱫᱚ ᱟᱹᱰᱤ ᱟᱭᱢᱟᱻ ᱥᱟᱱᱛᱟᱲ ᱦᱚᱲ ᱥᱮ ᱡᱟᱦᱟᱸᱭ ᱠᱚ ᱢᱮᱱᱟᱜ ᱠᱟᱫ ᱠᱚᱣᱟ ᱟᱨᱚ ᱡᱟᱦᱟᱸᱭ ᱫᱚ ᱱᱤᱪᱩ ᱡᱟᱹᱛ ᱡᱟᱛᱤ ᱠᱚ ᱢᱮᱛᱟ ᱠᱚ ᱠᱟᱱᱟ᱾ ᱰᱚᱢ, ᱵᱟᱟᱹᱣᱨᱤ ᱚᱝᱠᱟᱱ ᱮᱢᱟᱱ ᱛᱮ ᱟᱭᱢᱟ ᱦᱚᱲ ᱠᱚ ᱦᱮᱡ ᱞᱮᱱᱟ᱾ ᱤᱝᱨᱮᱹᱡᱽ ᱵᱤᱨᱩᱫᱽ ᱨᱮ ᱞᱟᱹᱲᱦᱟᱹᱭ ᱞᱟᱹᱜᱤᱫ, ᱟᱫᱚ ᱤᱝᱨᱮᱹᱡᱽ ᱫᱚ ᱚᱸᱰᱮ ᱦᱮᱡ ᱠᱟᱛᱮᱫ ᱩᱱᱠᱩ ᱥᱟᱛᱮᱜ ᱚᱱᱟ ᱠᱚ ᱫᱟᱞ ᱛᱟᱯᱟᱢᱮᱱ ᱠᱷᱟᱡ ᱟᱫᱚ ᱚᱸᱰᱮ ᱜᱮ ᱡᱚᱛᱚ ᱠᱚ ᱜᱚᱡ ᱪᱟᱵᱟ ᱠᱮᱫ ᱠᱚᱣᱟ᱾ ᱢᱮᱱᱠᱷᱟᱱ ᱱᱩᱱᱟᱹᱜ ᱟᱸᱴ ᱞᱟᱹᱲᱦᱟᱹᱭ ᱦᱩᱭ ᱠᱟᱱ ᱨᱮᱦᱚᱸ ᱱᱚᱣᱟ ᱠᱚᱫᱚ ᱠᱤᱱᱛᱩ ᱡᱟᱸᱦᱟᱱᱟᱜ ᱯᱩᱛᱷᱤ ᱯᱚᱛᱚᱵ ᱨᱮᱫᱚ ᱵᱟᱠᱚ ᱚᱞ, ᱚᱞ ᱨᱟᱠᱟᱵ ᱠᱟᱫᱟ᱾ ᱟᱫᱚ ᱱᱚᱣᱟ ᱜᱮ ᱟᱹᱰᱤ ᱫᱩᱠ ᱵᱩᱡᱷᱟᱹᱜ ᱡᱷᱟᱹᱜ-ᱟ ᱡᱮ ᱱᱚᱝᱠᱟ ᱡᱮ ᱤᱝᱨᱮᱹᱡᱽ ᱵᱤᱨᱩᱫᱽ ᱵᱚ ᱞᱟᱹᱲᱦᱟᱹᱭ ᱞᱮᱱ ᱨᱮᱦᱚᱸ ᱟᱵᱚᱣᱟᱜ ᱯᱩᱛᱷᱤ ᱯᱚᱛᱚᱵ ᱨᱮᱫᱚ ᱡᱟᱭᱜᱟ ᱜᱮ ᱵᱟᱠᱚ ᱮᱢ ᱠᱟᱜ ᱵᱚᱱᱟ᱾ ᱚᱱᱟ ᱪᱷᱟᱲᱟ ᱦᱚᱸ ᱥᱤᱫᱩ ᱠᱟᱹᱱᱩ ᱛᱟᱹᱠᱤᱱ ᱡᱟᱦᱟᱸ ᱛᱤᱨᱤᱥᱮ ᱡᱩᱱ ᱨᱮ ᱡᱟᱦᱟᱸ ᱜᱤᱨᱟᱹ ᱠᱤᱱ ᱞᱟᱹᱲᱦᱟᱹᱭ ᱞᱮᱫᱟ ᱜᱤᱨᱟᱹ ᱠᱤᱱ ᱛᱚᱞ ᱠᱟᱛᱮᱫ ᱤᱝᱨᱮᱹᱡᱽ ᱵᱤᱨᱩᱫᱽ ᱨᱮ ᱞᱟᱹᱲᱦᱟᱹᱭ ᱞᱟᱹᱜᱤᱫ ᱡᱟᱦᱟᱸ ᱠᱚ ᱫᱤᱱ ᱠᱚ ᱜᱚᱴᱟ ᱠᱮᱫᱟ ᱚᱱᱟ ᱦᱚᱸ ᱚᱝᱠᱟᱜ ᱜᱮ, ᱵᱟᱝ ᱧᱮᱞ ᱧᱟᱢᱚᱜ ᱠᱟᱱᱟ ᱡᱮ ᱯᱩᱛᱷᱤ ᱯᱚᱛᱚᱵ ᱨᱮᱫᱚ᱾ ᱥᱩᱫᱩ ᱤᱭᱟᱹ ᱥᱟᱶᱛᱟᱞ ᱵᱤᱫᱽᱫᱨᱳᱦᱚ᱾ ᱱᱚᱣᱟ ᱛᱟᱵᱩᱜ ᱜᱮ ᱚᱞ ᱢᱮᱱᱟᱜᱼᱟ ᱡᱮ ᱩᱱᱠᱤᱱ ᱥᱟᱶᱟᱱᱛᱟᱞ ᱵᱤᱫᱽᱨᱳᱦᱚ ᱠᱚ ᱦᱩᱭ ᱞᱮᱱᱟ ᱟᱴᱨᱚᱥᱚᱼᱼ ᱯᱚᱧᱪᱟᱱᱱᱚ ᱪᱷᱟᱯᱟᱱᱱᱚ ᱨᱮ ᱟᱨ ᱚᱱᱟ ᱨᱮᱱ ᱱᱮᱛᱟ ᱫᱚ ᱵᱟᱨᱭᱟ ᱠᱤᱱ ᱛᱟᱦᱮᱸ ᱠᱟᱱᱟ ᱥᱤᱫᱩ ᱠᱟᱹᱱᱩ ᱪᱟᱸᱫᱽ ᱵᱷᱳᱭᱨᱳᱵ ᱱᱚᱝᱠᱟ ᱜᱮ ᱢᱮᱱᱟᱜ ᱟᱠᱟᱫᱟ ᱟᱨ ᱵᱤᱥᱮᱥ ᱠᱤᱪᱷᱩ ᱟᱫᱚ ᱟᱢ ᱡᱩᱫᱤ ᱡᱟᱦᱟᱱᱟᱜ ᱮᱢ ᱵᱟᱲᱟᱭ ᱠᱷᱟᱡ
ᱤᱧ ᱫᱚ ᱢᱤᱫᱴᱮᱡ ᱠᱩᱠᱞᱤ ᱟᱨᱦᱚᱸ ᱢᱮᱱᱟᱜ ᱛᱤᱧᱟᱹ
ᱦᱮᱸ
ᱡᱮ ᱱᱚᱣᱟ ᱜᱟᱰᱟ ᱢᱩᱸᱰᱩ ᱟᱵᱚ ᱞᱟᱹᱜᱤᱫ ᱫᱚ ᱛᱤᱱᱟᱹᱜ ᱤᱭᱟᱹᱼᱼ ᱤᱱᱯᱚᱨᱴᱮᱱᱥ ᱥᱮ ᱡᱟᱦᱟᱸᱴᱟᱜ ᱠᱚ ᱢᱮᱱᱟ
ᱦᱚᱸ ᱜᱟᱰᱟ ᱜᱟᱰᱟ ᱢᱩᱰᱩ ᱫᱚ ᱟᱹᱰᱤ ᱤᱢᱯᱚᱨᱴᱮᱱᱴ ᱜᱮᱛᱟ ᱵᱚᱱᱟ ᱮᱸ ᱪᱮᱫᱟᱜ ᱥᱮ ᱟᱵᱩ ᱫᱚᱼᱼ ᱜᱟᱰᱟᱼᱢᱩᱰᱩ ᱟᱵᱚ ᱫᱚ ᱥᱟᱱᱛᱟᱲ ᱦᱚᱲ ᱫᱚ ᱵᱮᱥᱤᱨ ᱵᱷᱟᱜ ᱜᱮ ᱪᱟᱥ ᱵᱟᱥ ᱠᱟᱛᱮᱜ ᱜᱮᱵᱩ ᱡᱚᱢᱟ ᱟᱫᱚ ᱚᱱᱟ ᱠᱷᱟᱹᱛᱤᱨ ᱛᱮ ᱡᱚᱫᱤ ᱱᱚᱝᱠᱟ ᱜᱟᱰᱟ ᱢᱩᱰᱩ ᱥᱮ ᱱᱚᱣᱟ ᱠᱚ ᱡᱩᱫᱤ ᱵᱟᱝ ᱛᱟᱦᱮᱸ ᱞᱮᱱ ᱠᱷᱟᱡ ᱛᱟᱦᱚᱞᱮ ᱪᱟᱥ ᱵᱟᱥ ᱦᱚᱸ ᱴᱷᱤᱠ ᱴᱷᱟᱠ ᱵᱟᱝ ᱦᱳᱭᱳᱜᱼᱟ ᱟᱨ ᱪᱟᱥ ᱵᱟᱥ ᱵᱟᱝ ᱪᱟᱥ ᱟᱵᱟᱫ ᱵᱟᱝ ᱦᱩᱭ ᱞᱮᱱ ᱠᱷᱟᱡ ᱛᱟᱦᱚᱞᱮ ᱢᱟᱹᱱᱢᱤ ᱠᱚᱦᱚᱸ ᱡᱟᱦᱟᱱᱟᱜ ᱡᱚᱢ ᱧᱩ ᱚᱱᱟ ᱠᱚᱨᱮ ᱟᱹᱰᱤᱼᱼ ᱜᱟᱹᱞᱛᱤ ᱯᱟᱲᱟᱜ ᱛᱟᱵᱚᱱᱟ ᱚᱱᱟ ᱠᱷᱟᱹᱛᱤᱨ ᱛᱮ ᱱᱚᱣᱟ ᱠᱚᱫᱚ ᱥᱟᱱᱛᱟᱲ ᱥᱟᱛᱮ ᱫᱚ ᱟᱹᱰᱤ ᱟᱸᱴ ᱢᱟᱱᱮ ᱡᱚᱨᱩᱨᱤ ᱜᱮ ᱠᱟᱱᱟ
ᱚᱱᱟ ᱥᱟᱝ ᱡᱚᱯᱲᱟᱣ ᱛᱟᱦᱮᱸᱱ ᱫᱚ ᱥᱮ ᱚᱱᱟ ᱟᱥᱮ ᱯᱟᱥᱮ ᱨᱮ ᱛᱟᱦᱮᱱ ᱟᱫᱚ ᱟᱢᱜᱮ ᱡᱩᱫᱤ ᱡᱟᱦᱟᱱᱟᱜ ᱮᱢᱼᱼ ᱵᱟᱲᱟᱭ ᱠᱷᱟᱡ ᱱᱤᱭᱟᱹ ᱵᱟᱨ ᱱᱤᱭᱟᱹ ᱵᱮᱜᱚᱨ ᱦᱚᱸ ᱢᱤᱫ ᱵᱟᱨ ᱠᱟᱛᱷᱟᱢ ᱞᱟᱹᱭ ᱥᱚᱫᱚᱨ ᱞᱮᱠᱷᱟᱱᱼᱼ ᱠᱷᱟᱡ ᱵᱷᱟᱹᱜᱤ ᱦᱩᱭ ᱠᱚᱜᱼᱟ
ᱦᱳᱭ ᱤᱧ ᱫᱩᱧ ᱢᱮᱱᱫᱟ ᱱᱚᱣᱟᱼᱼ ᱱᱚᱣᱟ ᱡᱮ ᱦᱩᱭᱩᱜ ᱠᱟᱱᱟ ᱱᱚᱣᱟ ᱢᱩᱱᱰᱩᱼᱼ ᱱᱚᱣᱟ ᱫᱚ ᱱᱚᱣᱟ ᱫᱚ ᱦᱚᱲ ᱦᱚᱲᱟᱜ ᱛᱟᱦᱮᱸᱱ ᱡᱟᱭᱜᱟ ᱜᱮ ᱛᱟᱦᱮᱸ ᱞᱮᱱᱟ ᱟᱫᱚ ᱱᱮ ᱱᱮᱛᱟᱨ ᱠᱚᱲᱟ ᱫᱚ ᱱᱩᱠᱩ ᱵᱨᱤᱴᱤᱥ ᱠᱚ ᱦᱟᱛ ᱠᱮᱫ ᱛᱟᱵᱚᱱ ᱛᱮᱼᱼ ᱚᱸᱰᱮ ᱠᱷᱚᱡ ᱠᱚ ᱞᱟᱜᱟᱣ ᱠᱮᱫ
ᱦᱩᱸ
ᱢᱮᱱᱠᱟᱡ ᱱᱚᱸᱰᱮᱜᱤ ᱡᱚᱢ ᱧᱩ ᱡᱷᱚᱛᱚ ᱡᱤᱱᱤᱥ ᱱᱚᱸᱰᱮ ᱜᱮ ᱛᱟᱦᱮᱸᱱ ᱱᱚᱣᱟ ᱨᱮᱜᱮ ᱡᱚᱛᱚᱣᱟᱜ ᱦᱩᱭᱩᱜ ᱠᱟᱱ ᱛᱟᱵᱚᱱ ᱛᱟᱦᱮᱸᱱᱟ ᱜᱟᱰᱟᱼᱢᱩᱰᱩ ᱨᱤᱜᱤ᱾
ᱦᱩᱸ
ᱟᱫᱚᱧ ᱞᱟᱹᱭᱫᱟ ᱡᱮ, ᱟᱠᱚᱣᱟᱜ ᱚᱠᱟ ᱚᱠᱟ ᱤᱭᱟᱹ ᱚᱱᱠᱟᱱ ᱡᱟᱭᱜᱟᱢ ᱫᱟᱸᱬᱟ ᱟᱠᱟᱫᱟ ᱡᱮ ᱵᱚᱞᱮ ᱥᱟᱱᱛᱟᱲ ᱠᱚᱣᱟᱜ ᱟᱹᱰᱤ ᱵᱷᱟᱹᱜᱤ ᱡᱟᱭᱜᱟ ᱥᱮᱼᱼ ᱚᱱᱟ ᱨᱤᱞᱤᱡᱮᱥ ᱯᱞᱮᱥ ᱡᱟᱦᱟᱸᱴᱟᱜ ᱠᱚ ᱢᱮᱛᱟᱜ ᱠᱟᱱ
ᱦᱩᱸ
ᱫᱟᱸᱬᱟ ᱫᱚ ᱟᱹᱰᱤ ᱟᱭᱢᱟ ᱡᱟᱭᱜᱟ ᱫᱚ ᱵᱟᱹᱧ ᱫᱟᱬᱟ ᱟᱠᱟᱫᱟ ᱟᱫᱚ ᱡᱷᱟᱲᱠᱷᱚᱸᱰ ᱥᱮᱫ ᱜᱤ ᱪᱟᱞᱟᱣ ᱦᱩᱭ ᱞᱮᱱᱟ ᱡᱟᱦᱟᱸ ᱫᱚ ᱵᱷᱚᱜᱽᱱᱟᱰᱤᱦᱤ ᱛᱟᱨᱯᱚᱨᱮ ᱱᱚᱜᱼᱚᱭ ᱥᱟᱱᱛᱟᱲ ᱠᱟᱴᱟ ᱯᱩᱠᱩᱨ ᱛᱟ ᱯᱚᱨᱮ ᱥᱤᱣᱲᱤ ᱡᱟᱦᱟᱸ ᱫᱚᱠᱚ ᱢᱮᱱᱟ ᱡᱮ ᱱᱚᱛᱮᱨᱮ ᱥᱤᱫᱩ ᱠᱟᱹᱱᱩ ᱛᱟᱹᱠᱤᱱ ᱠᱚ ᱤᱭᱟᱹ ᱞᱮᱫ ᱠᱤᱱᱟ ᱯᱷᱟᱹᱥᱤ ᱠᱚ ᱮᱢᱟᱫᱮ ᱛᱟᱦᱮᱸᱱᱟ ᱟᱨ ᱟᱹᱰᱤ ᱥᱟᱺᱜᱤᱧ ᱫᱚ ᱵᱟᱝ ᱫᱟᱲᱟ ᱦᱩᱭ ᱟᱠᱟᱱᱟ ᱛᱟᱣ ᱦᱚᱸ ᱟᱵᱟᱨ ᱤᱭᱟᱹᱼᱼ ᱪᱟᱞᱟᱣ ᱞᱩᱜᱩ ᱵᱩᱨᱩ ᱪᱟᱞᱟᱣ ᱦᱩᱭ ᱞᱮᱱᱟ ᱞᱩᱜᱩ ᱵᱩᱨᱩ ᱜᱮᱼᱼ ᱪᱟᱞᱟᱣ ᱦᱩᱭ ᱞᱮᱱᱟ ᱟᱨ ᱵᱟᱫᱽ ᱵᱟᱹᱠᱤ ᱫᱚ, ᱢᱳᱵᱟᱭᱤᱞ ᱠᱚᱨᱮ ᱜᱤ ᱥᱮ ᱤᱢᱱᱤ ᱤᱭᱩᱴᱤᱭᱩᱵᱽ ᱠᱚᱨᱮ ᱚᱱᱟ ᱠᱚᱨᱮᱜᱤ ᱧᱮᱞ ᱦᱳᱭ ᱠᱟᱱᱟ, ᱟᱵᱩᱣᱟᱜ ᱡᱟᱦᱟᱸ ᱠᱚ ᱡᱟᱭᱜᱟ ᱠᱚ ᱢᱮᱱᱟᱜ ᱠᱟᱫ ᱛᱟᱵᱚᱱᱟ᱾
ᱟᱫᱚ ᱡᱟᱦᱟᱸ ᱠᱚᱨᱮᱢ ᱫᱟᱬᱟᱣ ᱠᱟᱫᱟ, ᱛᱷᱚᱲᱟ ᱚᱱᱟ ᱪᱮᱫ ᱠᱚᱢ ᱧᱮᱞ ᱠᱮᱫᱟ ᱪᱟᱞᱟᱣ ᱞᱮᱱᱟᱢ? ᱛᱷᱚ ᱚᱱᱟᱜᱮ ᱛᱷᱚᱲᱟ ᱜᱟᱱ, ᱵᱟᱨ ᱠᱟᱛᱷᱟᱢ ᱫᱚᱦᱚᱭ ᱢᱮ᱾
ᱦᱚᱸ ᱪᱟᱞᱟᱣ ᱫᱚ ᱦᱚᱳᱭᱛᱚ ᱡᱟᱦᱟᱸ ᱵᱷᱚᱜᱽᱱᱟᱰᱤᱦᱤ ᱞᱮ, ᱪᱟᱞᱟᱣ ᱞᱮᱱᱟ ᱚᱸᱰᱮ ᱫᱚ ᱪᱟᱞᱟᱣ ᱠᱟᱛᱮᱜ ᱞᱮ ᱧᱮᱞ ᱠᱮᱫᱟ ᱡᱮ ᱥᱤᱫᱩ ᱠᱟᱹᱱᱩ ᱛᱟᱹᱠᱤᱱᱟᱜ ᱢᱩᱨᱛᱤ ᱢᱮᱱᱟᱜ ᱠᱟᱫᱟ, ᱟᱨ ᱟᱠᱚᱨᱮᱱ ᱡᱟᱦᱟᱸ ᱯᱚᱼᱯᱚᱝᱲᱟ ᱠᱚ ᱢᱮᱱᱟᱜ ᱠᱟᱜ ᱠᱚᱣᱟ, ᱥᱟᱨᱮᱡ ᱩᱱᱠᱩ ᱠᱚ ᱢᱮᱱᱟᱜ ᱠᱟᱜ ᱠᱚᱣᱟ᱾ ᱟᱫᱚ ᱩᱱᱠᱩ ᱥᱚᱨᱠᱟᱨ ᱠᱷᱚᱡ ᱡᱟᱜᱮ, ᱚᱱᱠᱟ ᱚᱲᱟᱜ ᱠᱚ ᱮᱢ ᱠᱟᱫ ᱠᱚᱣᱟ। ᱚᱲᱟᱜ ᱮᱢ ᱠᱟᱛᱮᱫ ᱚᱸᱰᱮ ᱢᱤᱫ ᱥᱚᱸᱜᱮ, ᱛᱮᱜᱮ ᱢᱮᱱᱟᱜ ᱠᱟᱜ ᱠᱚᱣᱟ। ᱛᱟᱨᱯᱚᱨᱮ ᱢᱤᱫᱴᱮᱱ ᱢᱤᱭᱩᱡᱤᱭᱟᱢ ᱠᱚ, ᱵᱮᱱᱟᱣ ᱠᱟᱫᱟ।
ᱢᱤᱭᱩᱡᱤᱭᱟᱢ ᱠᱚ ᱢᱮᱱᱟᱜ ᱠᱟᱫᱟ, ᱟᱨ ᱟᱨ ᱚᱱᱟ ᱠᱚᱜᱮ ᱢᱮᱱᱟᱜ ᱠᱟᱫᱟ, ᱟᱫᱚ ᱤᱧ ᱫᱩᱧ ᱢᱚᱱᱮᱭᱟ ᱡᱮ ᱚᱸᱰᱮ ᱢᱤᱫᱴᱮᱡ ᱦᱚᱭᱛᱚ ᱱᱚᱝᱠᱟ ᱤᱥᱠᱩᱞ ᱠᱚ ᱵᱮᱱᱟᱣ ᱞᱮᱠᱷᱟᱡ, ᱤᱥᱠᱩᱞ ᱜᱟᱱ ᱞᱟᱹᱴᱩ ᱧᱚᱜ ᱤᱥᱠᱩᱞ ᱟᱨ ᱚᱸᱰᱮ ᱞᱟᱭᱵᱨᱤ ᱠᱚ ᱛᱟᱦᱮᱸ ᱠᱚᱜᱼᱟ ᱛᱟᱦᱚᱞᱮ ᱟᱵᱚᱣᱟᱜ ᱡᱟᱦᱟᱸ ᱡᱤᱱᱤᱥ ᱚᱱᱟ ᱠᱚ ᱡᱮ ᱥᱟᱣᱛᱟᱞ ᱵᱤᱫᱽᱫᱨᱳᱦᱚ ᱨᱮᱱ ᱥᱤᱫᱩ ᱠᱟᱹᱱᱩ, ᱥᱮ ᱪᱮᱜ ᱠᱟ ᱮᱱᱮᱢ ᱛᱟᱸᱦᱮ ᱠᱟᱱ ᱛᱟᱠᱚᱣᱟ, ᱚᱱᱟ ᱠᱚ ᱵᱟᱲᱟᱭ ᱧᱟᱢ ᱠᱮᱭᱟ। ᱚᱱᱟ ᱠᱚᱜᱮ ᱧᱮᱞ ᱦᱩᱳᱭ ᱠᱟᱱᱟ ᱟᱨ ᱱᱚᱛᱮ ᱡᱟᱸᱦᱟ ᱞᱩᱜᱩ ᱵᱩᱨᱩ ᱪᱟᱞᱟᱣ ᱦᱩᱭ ᱞᱮᱱᱟ, ᱚᱱᱛᱮ ᱦᱚᱸ ᱚᱱᱠᱟ ᱜᱮ ᱞᱩᱜ ᱞᱩᱜᱩ ᱵᱩᱨᱩ ᱫᱚ, ᱚᱱᱟ ᱫᱚ ᱢᱤᱫᱴᱮᱱ ᱟᱵᱩᱣᱟᱜ ᱡᱟᱸᱦᱟ ᱫᱚ ᱫᱤᱠᱩ ᱮᱴᱟᱜ ᱡᱟᱹᱛ ᱠᱚ ᱠᱩ ᱡᱟᱸᱦᱟᱭ ᱟᱨᱠᱤ ᱠᱚ ᱪᱟᱞᱟᱜ ᱜᱮᱭᱟ ᱠᱚ, ᱫᱷᱚᱨᱢᱚᱥᱛᱷᱟᱱ ᱞᱮᱠᱟ। ᱥᱮ ᱵᱷᱟᱹᱜᱤ ᱠᱚ ᱢᱟᱱᱟᱣ-ᱟ। ᱟᱫᱚ ᱚᱱᱟ ᱦᱚᱸ ᱚᱱᱠᱟᱱᱟᱜ ᱢᱤᱫᱴᱮᱱ ᱡᱟᱭᱜᱟ ᱠᱟᱱ ᱛᱟᱵᱚᱱᱟ, ᱟᱹᱰᱤ ᱢᱟᱨᱟᱝ ᱡᱟᱭᱜᱟ ᱡᱟᱸᱦᱟ ᱫᱚ ᱟᱵᱚ ᱥᱟᱱᱛᱟᱲ ᱦᱚᱲ ᱚᱸᱰᱮ ᱠᱚ ᱪᱟᱞᱟᱜᱼᱟ। ᱵᱚᱸᱜᱟ ᱵᱩᱨᱩᱭᱟᱠᱚ, ᱟᱫᱚ ᱚᱸᱰᱮ ᱫᱚ ᱵᱩᱨᱩ ᱢᱮᱱᱟᱜᱼᱟ ᱵᱩ ᱵᱩᱨᱩ ᱨᱮ ᱫᱮᱡᱚᱜ ᱦᱳᱭᱳᱜᱼᱟ, ᱥᱟᱨᱟ ᱫᱤᱱ, ᱥᱟᱨᱟ ᱫᱤᱱ ᱥᱟᱨᱟ ᱨᱟᱛ ᱞᱟᱜᱟᱜᱼᱟ ᱴᱟᱭᱤᱢ ᱫᱚ। ᱫᱮᱡ ᱠᱟᱛᱮᱜ ᱵᱩᱨᱩ ᱪᱮᱛᱟᱱ ᱨᱮᱜᱮ, ᱵᱩᱨᱩ ᱵᱚᱸᱜᱟ ᱦᱩᱭᱩᱜᱼᱟ, ᱛᱟᱨᱯᱚᱨᱮ ᱫᱚ ᱟᱫᱚ ᱨᱩᱣᱟᱹᱲ ᱦᱤᱡᱩᱜ ᱦᱩᱭᱩᱜᱼᱟ। ᱱᱚᱣᱟ ᱠᱚᱜᱮ ᱧᱮᱞ ᱦᱳᱭ ᱠᱟᱱᱟ, ᱟᱫᱚ ᱟᱹᱰᱤ ᱢᱚᱸᱡᱽ ᱵᱩᱡᱷᱟᱹᱜᱼᱟ ᱟᱨᱠᱤ। ᱥᱮᱱ ᱞᱮᱱ ᱠᱷᱟᱡ ᱫᱚ, ᱟᱹᱰᱤ ᱢᱚᱡᱽ ᱟᱨᱠᱤᱢ ᱵᱩᱡᱷᱟᱹᱣ-ᱟ।
ᱟᱪᱪᱷᱟ।
ᱟᱨ ᱟᱯᱮᱥᱮᱫ ᱱᱚᱝᱠᱟ ᱪᱮᱫ ᱠᱚ ᱵᱚᱸᱜᱟ ᱵᱩᱨᱩ ᱦᱩᱭᱩᱜ ᱜᱮᱭᱟ, ᱵᱩᱨᱩ ᱠᱚᱨᱮ ᱠᱤᱢᱵᱟ ᱡᱟᱦᱱᱟᱜ ᱟᱨᱠᱤ? ᱟᱨᱠᱤ? ᱟᱹᱛᱩ ᱵᱟᱫ ᱫᱤᱭᱮ ᱟᱨ ᱠᱤ। ᱮᱴᱟᱜ ᱠᱚᱨᱮ ᱚᱱᱠᱟ ᱵᱚᱸᱜᱟ, ᱢᱤᱫ ᱥᱚᱸᱜᱮᱛᱮ ᱚᱱᱠᱟ ᱦᱚᱲ ᱠᱚ ᱡᱟᱣᱨᱟᱜᱼᱟ ᱚᱱᱠᱟᱱᱟᱜ?
ᱚᱝᱠᱟᱱ ᱡᱤᱱᱤᱥ ᱫᱚ ᱤᱧ ᱫᱚ, ᱟᱹᱰᱤ ᱠᱚᱢ ᱜᱤᱧ ᱧᱮᱞ ᱠᱟᱫᱟ ᱢᱤᱫᱴᱮᱡ ᱠᱤᱧ ᱵᱟᱰᱟᱭᱟ ᱡᱟᱹᱥᱛᱤ ᱡᱟᱸᱦᱟᱴᱟᱜ ᱫᱚ ᱟᱹᱰᱤ ᱢᱚᱴᱟ ᱜᱚᱭᱦᱮᱸ ᱜᱚᱴᱟ ᱫᱩᱱᱤᱭᱟᱹ ᱨᱮᱱ ᱠᱚ ᱵᱟᱰᱟᱭᱟ। ᱞᱩᱜᱩ-ᱵᱩᱨᱩ ᱜᱤ। ᱦᱮᱸ ᱟᱫᱚ ᱵᱟᱹᱧ ᱟᱸᱡᱚᱢ ᱠᱟᱫᱟ, ᱢᱮᱱᱟᱜ ᱜᱮᱭᱟ ᱟᱫᱚ ᱱᱤᱛᱚᱜ ᱫᱚ ᱵᱟᱹᱧ ᱫᱤᱥᱟᱹᱭ ᱫᱟ?
ᱦᱮᱸ, ᱚᱱᱠᱟ ᱮᱴᱟᱜ ᱥᱮᱫ ᱠᱚ ᱞᱟᱹᱭ ᱜᱮᱭᱟ ᱵᱚᱸᱜᱟ, ᱦᱟᱱᱟ ᱵᱩᱨᱩ ᱵᱚᱸᱜᱟ, ᱱᱤᱭᱟᱹ ᱵᱚᱸᱜᱟ, ᱵᱩᱨᱩ ᱵᱚᱸᱜᱟ। ᱛᱟ ᱯᱚᱨᱮ ᱥᱤᱞᱫᱟᱹ ᱥᱤᱞᱫᱟᱹ ᱨᱮᱦᱚᱸ ᱠᱚ, ᱞᱟᱹᱭᱟ ᱡᱮ ᱵᱚᱸᱜᱟ ᱵᱩᱨᱩ ᱦᱩᱭᱩᱜ ᱜᱮᱭᱟ। ᱚᱱᱟ ᱠᱚᱫᱚ ᱵᱮᱱ ᱟᱸᱡᱚᱢ ᱠᱟᱫᱟ ᱥᱮ ᱵᱟᱝ? ᱥᱤᱞᱫᱟᱹ ᱯᱟᱛᱟ᱾
ᱥᱤᱞ
ᱵᱟᱝ, ᱥᱤᱞᱫᱟᱹ ᱯᱟᱛᱟᱢ ᱟᱸᱡᱚᱢ ᱟᱠᱟᱫᱟ ᱥᱮ ᱵᱟᱝ?
ᱥᱤᱞᱫᱟᱹ ᱯᱟᱛᱟ ᱦᱚᱧ ᱟᱸᱡᱚᱢ ᱫᱩᱧ ᱟᱸᱡᱚᱢ ᱟᱠᱟᱫ ᱜᱮᱭᱟ ᱾ ᱦᱮᱸ ᱚᱱᱠᱟ, ᱯᱷᱳᱱ ᱠᱚᱨᱮ ᱤᱭᱩᱴᱩᱵᱽᱼᱼ ᱠᱚᱨᱮ ᱫᱚᱧ ᱧᱮᱞ ᱵᱟᱲᱟ ᱟᱠᱟᱫ ᱜᱮᱭᱟ᱾ ᱢᱮᱱᱠᱷᱟᱱ ᱚᱱᱠᱟ ᱢᱮᱫ ᱛᱮ ᱧᱮᱞ ᱫᱚ, ᱵᱟᱹᱧ ᱧᱮᱞ ᱟᱠᱟᱫᱟ᱾ ᱪᱟᱞᱟᱣ ᱠᱟᱛᱮᱜ ᱧᱮᱞ ᱫᱚ᱾
ᱦᱚᱸ ᱾
ᱚᱱᱠᱟ ᱥᱟᱹᱜᱤᱧ ᱥᱮᱫ ᱫᱟᱲᱟᱱ ᱜᱮ ᱪᱟᱞᱟᱜ ᱵᱟᱝ ᱦᱩᱭ ᱟᱠᱟᱱᱟ᱾
ᱦᱮᱸ, ᱢᱤᱫ ᱫᱷᱟᱣᱟᱢ ᱪᱟᱞᱟᱣ ᱦᱤᱡᱩᱜ ᱢᱮ ᱧᱮᱞ ᱟᱹᱜᱩᱭ ᱢᱮ ᱚᱱᱟ ᱠᱚ᱾ ᱞᱩᱜᱩ ᱵᱩᱨᱩᱢ ᱪᱟᱞᱟᱣ ᱟᱠᱟᱱᱟ ᱥᱮ ᱵᱟᱝ ᱛᱟᱦᱚᱞᱮ?
ᱞᱩᱜᱩᱵᱩᱨᱩ ᱦᱚᱸ ᱱᱤᱛ ᱦᱟᱹᱵᱤᱡ ᱛᱮᱫᱚ ᱟᱹᱣᱨᱤᱧ ᱪᱟᱞᱟᱜᱼᱟ᱾ ᱚᱱᱟ ᱦᱚᱸ ᱪᱟᱞᱟᱜ ᱨᱮᱭᱟᱜ ᱤᱭᱟᱹ ᱯᱮᱞᱮᱱ ᱫᱚ ᱛᱟᱦᱮᱸ ᱞᱮᱱ ᱜᱮᱭᱟ ᱟᱫᱚ ᱵᱟᱝ ᱪᱟᱞᱟᱜ ᱦᱳᱭ ᱞᱮᱱᱟ᱾
ᱚ ᱦᱚᱸ ᱞᱩᱜᱩ ᱵᱩᱨᱩ ᱢᱤᱫ ᱫᱷᱟᱢ ᱪᱟᱞᱟᱣ ᱦᱤᱡᱩᱜ ᱢᱮ, ᱧᱮᱞ ᱟᱹᱜᱩᱭ ᱢᱮ᱾ ᱵᱩᱨᱩ ᱪᱮᱛᱟᱱ ᱨᱮ ᱮᱠᱫᱚᱢ ᱢᱩᱪᱟᱹᱫ, ᱚᱸᱰᱮ ᱵᱚᱸᱜᱟ ᱵᱩᱨᱩ ᱦᱩᱭᱩᱜᱼᱟ᱾ ᱛᱟᱨᱯᱚᱨᱮ ᱡᱮᱦᱮᱛᱩ ᱟᱢᱫᱚ ᱪᱤᱠᱤ ᱱᱤᱭᱟᱹᱢ ᱯᱟᱲᱦᱟᱜ ᱠᱟᱱᱟ᱾ ᱱᱚᱛᱮ ᱩᱲᱤᱥᱥᱟ ᱨᱮ ᱡᱟᱦᱟᱸ ᱢᱮᱱᱟᱜ ᱟᱠᱟᱫᱟ᱾ ᱯᱚᱱᱰᱤᱛᱼᱼ ᱨᱚᱜᱷᱩᱱᱟᱛᱷ ᱢᱩᱨᱢᱩᱣᱟᱜ ᱡᱟᱱᱟᱢ ᱟᱹᱛᱩ ᱾ ᱚᱸᱰᱮ ᱦᱚᱸ ᱢᱤᱫ ᱫᱷᱟᱢ ᱧᱮᱞ ᱟᱹᱜᱩᱭ ᱢᱮ᱾ ᱛᱟᱯᱚᱨᱮ ᱱᱚᱛᱮ ᱡᱟᱦᱟᱸ ᱚᱭᱮᱥᱴ ᱵᱮᱝᱜᱚᱞ ᱠᱚᱨᱮ ᱢᱮᱱᱟᱜ ᱟᱠᱟᱜ ᱠᱚ ᱡᱟᱦᱟᱸᱭᱼᱼ ᱥᱟᱹᱫᱷᱩ ᱨᱟᱢᱪᱟᱸᱫᱽ ᱢᱩᱨᱢᱩ ᱩᱱᱠᱩ ᱠᱚᱣᱟᱜ ᱥᱟᱨᱚᱫᱟ ᱯᱨᱚᱥᱟᱫᱽ ᱠᱤᱥᱠᱩ᱾ ᱩᱱᱠᱩ ᱠᱚᱣᱟᱜ ᱡᱟᱱᱟᱢ ᱟᱹᱛᱩ ᱱᱚᱜᱼᱚᱭ᱾ ᱢᱤᱫ ᱫᱷᱟᱣ ᱞᱮ ᱪᱟᱞᱟᱣ ᱞᱮᱱᱟ ᱟᱞᱮ ᱫᱚ᱾ ᱚᱱᱠᱟ ᱯᱟᱥ ᱛᱮᱜᱮ ᱯᱟᱨᱚᱢ ᱪᱟᱞᱟᱣ ᱮᱱᱟ᱾ ᱧᱮᱞ ᱫᱚ ᱵᱟᱝ ᱦᱳᱭ ᱞᱮᱱᱟ ᱾ ᱟᱨ ᱱᱚᱝᱠᱟ ᱡᱟᱦᱟᱸᱭ ᱠᱚᱣᱟᱜ ᱮᱢ ᱧᱮᱞ ᱟᱠᱟᱫᱟ ᱡᱮ, ᱟᱵᱩᱼᱼ ᱥᱟᱦᱤᱛᱛᱚ ᱨᱮ ᱡᱟᱦᱟᱸᱭ ᱠᱚ ᱢᱮᱱᱟᱜ ᱠᱟᱜ ᱠᱚᱣᱟ ᱾ᱥᱟᱱᱛᱟᱞᱤ ᱥᱟᱦᱤᱛᱛᱚ ᱨᱮ ᱡᱟᱦᱟᱸᱭ ᱠᱚ ᱚᱞ ᱵᱤᱞ ᱟᱠᱟᱫ ᱩᱱᱠᱩᱣᱟᱜ ᱡᱟᱱᱟᱢ ᱟᱹᱛᱩ ᱠᱚᱢ ᱧᱮᱞ ᱟᱠᱟᱫᱟ ᱡᱟᱦᱟᱸᱭᱟᱜ?
ᱡᱟᱱᱟᱢ ᱟᱛᱳ ᱫᱚ ᱱᱤᱛ ᱦᱟᱹᱵᱤᱡ ᱛᱮᱫᱚ ᱟᱹᱣᱨᱤᱧ ᱧᱮᱞᱟ ᱾ ᱟᱨ ᱵᱟᱰᱟᱭ ᱫᱚᱧ, ᱵᱟᱰᱟᱭ ᱜᱮᱭᱟ᱾ ᱡᱮ ᱚᱱᱟ ᱠᱤᱛᱟᱹᱵ ᱯᱚᱛᱚᱵ ᱠᱚᱨᱮ ᱯᱟᱲᱦᱟᱣ ᱦᱩᱭ ᱵᱟᱲᱟᱣ ᱠᱟᱱᱟ᱾ ᱡᱮ ᱟᱠᱟ ᱠᱚᱨᱮ ᱢᱮᱱᱟᱜ ᱛᱟᱠᱚᱣᱟ ᱡᱟᱭᱜᱟ ᱨᱚᱜᱷᱩᱱᱟᱛᱷ ᱢᱩᱨᱢᱩ ᱛᱟᱠᱚᱼᱼ ᱜᱩᱨᱩ ᱜᱚᱝᱠᱮ ᱨᱚᱜᱷᱩᱱᱟᱛᱷ ᱢᱩᱨᱢᱩ ᱟᱨᱚ ᱥᱟᱨᱫᱟ ᱯᱨᱚᱥᱟᱫᱽ ᱠᱤᱥᱠᱩ, ᱥᱟᱹᱫᱷᱩ ᱨᱟᱢᱪᱟᱸᱫᱽ ᱢᱩᱨᱢᱩ᱾ ᱛᱟᱨᱯᱚᱨᱮ ᱦᱟᱸᱜ ᱰᱟᱹᱨᱣᱟᱹ ᱠᱟᱴᱟ ᱠᱚ᱾
ᱴᱷᱤᱠ ᱜᱮᱭᱟ ᱛᱟᱦᱞᱮ ᱜᱚᱝᱠᱮ᱾
ᱦᱮᱸ ᱪᱟᱞᱟᱣ ᱠᱟᱱᱟ᱾
ᱴᱷᱤᱠ ᱜᱮᱭᱟ ᱛᱟᱦᱞᱮ ᱜᱚᱝᱠᱮ᱾ ᱟᱹᱰᱤ, ᱟᱹᱰᱤ ᱥᱟᱨᱦᱟᱣ᱾ ᱟᱹᱰᱤ ᱫᱟᱢᱟᱱ ᱠᱟᱛᱷᱟᱢ ᱞᱟᱹᱭ ᱟᱸᱡᱚᱢᱟᱜᱼᱼ ᱴᱷᱤᱠ ᱜᱮᱭᱟ ᱢᱟ ᱛᱟᱦᱚᱞᱮ᱾
ᱦᱮᱸ ᱧᱤᱫᱟᱹ ᱡᱚᱦᱟᱨ
ᱦᱮᱸ᱾